ᱦᱮᱸ ᱦᱮᱸ ᱜᱚᱢᱠᱮ ᱟᱸᱡᱚᱢ ᱫᱚ ᱟᱸᱡᱚᱢᱚᱜ ᱠᱟᱱ ᱜᱮᱭᱟ ᱦᱮᱸ ᱵᱟᱝ ᱦᱮᱸᱻ ᱡᱚᱦᱟᱨ ᱜᱮ ᱡᱚᱦᱟᱨ ᱜᱮ
ᱦᱳᱭ
ᱛᱟᱦᱚᱞᱮ ᱜᱚᱝᱠᱮ ᱚᱠᱟ ᱞᱮᱠᱟ ᱫᱟᱜ ᱡᱟᱹᱲᱤ ᱟᱯᱮ ᱥᱮᱫ ᱫᱚᱼᱼ
ᱜᱚᱝᱠᱮ ᱫᱟᱜ ᱡᱟᱹᱲᱤ ᱫᱚ ᱟᱹᱰᱤ ᱡᱟᱹᱥᱛᱤ ᱜᱮ ᱫᱟᱜ ᱡᱟᱹᱲᱤ ᱫᱟ ᱵᱩᱡ ᱫᱟᱵᱤᱱ ᱛᱚ ᱱᱤᱭᱟ ᱡᱟᱸᱦᱟ ᱥᱮᱨᱢᱟ ᱨᱮᱱᱟᱜ ᱡᱟᱦᱟᱸ ᱫᱟᱜ ᱡᱟᱹᱲᱤ ᱪᱮᱫ ᱞᱤᱧ ᱞᱟᱹᱭ-ᱟ ᱟᱫᱚ ᱱᱚᱣᱟ ᱟᱥᱟᱲ ᱵᱚᱸᱜᱟ ᱦᱚᱸ ᱚᱠᱟ ᱞᱮᱠᱟ ᱠᱚ ᱜᱤᱰᱤ ᱟᱠᱟᱫ ᱞᱤᱧᱟᱭ ᱵᱩᱡ ᱫᱟᱵᱤᱱ ᱛᱚ
ᱦᱮᱸ ᱟᱞᱤᱧ ᱫᱚ ᱜᱚᱢᱠᱮ ᱟᱥᱟᱲ ᱵᱚᱸᱜᱟ ᱠᱟᱛᱷᱟ ᱵᱤᱱ ᱞᱟᱹᱭ ᱠᱮᱫ ᱠᱷᱟᱱ ᱟᱞᱤᱧ ᱫᱚ ᱜᱚᱢᱠᱮ ᱟᱥᱟᱲ ᱵᱚᱸᱜᱟ ᱫᱚ ᱟᱥᱟᱲ ᱵᱚᱸᱜᱟ ᱛᱟᱦᱮᱸ ᱞᱮᱱ ᱠᱷᱟᱱ ᱜᱮ ᱟᱹᱞᱤᱧ ᱢᱤᱫᱴᱟᱝ ᱠᱟᱛᱷᱟ ᱞᱤᱧ ᱫᱤᱥᱟᱹᱭᱟ ᱪᱮᱫ ᱠᱟᱛᱷᱟ ᱞᱟᱹᱭ ᱵᱤᱱ ᱥᱮ
ᱟᱥᱟᱲ ᱥᱟᱱ ᱡᱟᱹᱯᱩᱫ ᱫᱤᱱ ᱡᱷᱟᱨ ᱡᱷᱟᱨ ᱮ ᱫᱟᱜᱽ ᱠᱟᱴ ᱳᱫ ᱢᱟᱫ ᱳᱫ ᱨᱚᱴᱮᱼᱼ ᱨᱚᱴᱮ ᱠᱚ ᱠᱚ ᱨᱟᱜ
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ
ᱟᱹᱵᱤᱱ ᱚᱱᱟ ᱚᱱᱟ ᱚᱱᱚᱬᱦᱮᱸ ᱫᱤᱥᱟᱹ ᱢᱮᱱᱟᱜ ᱛᱟᱵᱤᱱᱟ ᱥᱮ ᱵᱟᱝ
ᱜᱚᱝᱠᱮ ᱫᱤᱥᱟᱹ ᱫᱚ ᱚᱠᱟ ᱞᱮᱠᱟ ᱟᱹᱞᱤᱧ ᱫᱚ ᱪᱮᱫ ᱚᱞᱦᱚᱸ ᱵᱟᱞᱤᱧ ᱫᱤᱥᱟᱹᱭ ᱮᱫᱟ ᱜᱚᱝᱠᱮ ᱵᱩᱡ ᱫᱟᱵᱤᱱ ᱛᱚ ᱠᱚ ᱦᱩᱭ ᱠᱟᱱ ᱛᱟᱞᱤᱧᱟ ᱛᱚ ᱵᱩᱡ ᱫᱟᱵᱤᱱ
ᱦᱮᱸ ᱛᱟᱦᱚᱞᱮ ᱚᱞᱚᱜ ᱫᱚᱵᱤᱱ ᱚᱞᱚᱜ ᱚᱞᱚᱜ ᱠᱟᱱ ᱜᱮᱭᱟ ᱡᱟᱦᱟᱸ ᱢᱤᱫ ᱪᱟᱱᱟᱪ ᱥᱮ ᱵᱟᱨ ᱪᱟᱱᱟᱪ ᱯᱚᱛᱚᱵ ᱨᱮ ᱡᱟᱦᱟᱸ ᱱᱚᱣᱟ ᱚᱞ ᱢᱮᱱᱟᱜ ᱫᱚ ᱟᱥᱟᱲᱥᱟᱱ ᱡᱟᱹᱯᱩᱫ ᱫᱤᱱᱼᱼ
ᱟᱪᱪᱷᱟ ᱟᱪᱪᱷᱟ ᱟᱪᱪᱷᱟ ᱜᱚᱝᱠᱮ ᱟᱪᱪᱷᱟ ᱟᱫᱚ ᱜᱚᱝᱠᱮ ᱟᱞᱤᱧ ᱫᱚᱼᱼ ᱯᱳᱭᱞᱳ ᱠᱷᱚᱱ ᱜᱮᱛᱚ ᱟᱫᱚ ᱵᱟᱝᱞᱟ ᱢᱤᱰᱤᱭᱟᱢ ᱛᱮᱞᱤᱧ ᱯᱟᱲᱦᱟᱣ ᱟᱠᱟᱱ ᱜᱮᱭᱟ ᱵᱩᱡ ᱫᱟᱵᱤᱱ
ᱦᱮᱸ ᱦᱮᱸ
ᱟᱫᱚ ᱚᱱᱮ ᱥᱟᱱᱛᱟᱲᱤ ᱛᱮᱫᱚ ᱢᱤᱫ ᱪᱟᱱᱟᱪ ᱵᱟᱨ ᱪᱟᱱᱟᱪ ᱫᱚ ᱵᱟᱞᱤᱧ ᱧᱟᱢ ᱟᱠᱟᱫᱟ ᱵᱩᱡ ᱫᱟᱵᱤᱱ
ᱦᱮᱸ ᱦᱮᱸ ᱵᱩᱡᱷᱟᱹᱣ ᱫᱟᱲᱮᱭᱟᱜ ᱠᱟᱱ ᱜᱮᱭᱟᱞᱤᱧ
ᱟᱨ ᱮᱱᱛᱮ ᱨᱮᱦᱚᱸ ᱟᱞᱤᱧ ᱫᱚᱞᱤᱧ ᱧᱮᱞ ᱫᱚᱞᱤᱧ ᱧᱮᱞ ᱟᱠᱟᱫ ᱜᱮᱭᱟ ᱦᱩᱰᱤᱧ ᱢᱟᱹᱭ ᱵᱟᱹᱵᱩ ᱛᱟᱠᱚᱣᱟ ᱯᱚᱛᱚᱵ ᱫᱚᱞᱤᱧᱼᱼ ᱯᱟᱲᱟᱜ ᱯᱟᱲᱦᱟᱣ ᱠᱟᱜ ᱜᱮᱭᱟ ᱵᱩᱡ ᱫᱟᱵᱤᱱ
ᱦᱮᱸ ᱦᱮᱸ
ᱚᱸᱰᱮ ᱠᱷᱚᱱ ᱜᱮ ᱟᱹᱰᱤᱼᱼ ᱦᱩᱸ ᱵᱟᱲᱟᱭ ᱫᱚ ᱢᱮᱱᱟᱜ ᱜᱮᱭᱟ ᱟᱫᱚ ᱫᱤᱥᱟᱹ ᱫᱚ ᱩᱱᱟᱹᱜ ᱫᱚ ᱫᱤᱥᱟᱹ ᱫᱚ ᱵᱟᱞᱤᱧ ᱫᱚᱦᱚ ᱫᱟᱲᱮ ᱟᱠᱟᱫᱟ ᱦᱳᱭ ᱥᱮ
ᱦᱮᱸ ᱦᱮᱸ ᱳᱻ ᱚᱱᱠᱟᱱ ᱵᱮᱯᱟᱨ ᱛᱟᱦᱚᱞᱮ
ᱦᱳᱭ ᱜᱚᱢᱠᱮ
ᱦᱮᱸ ᱜᱚᱢᱠᱮ ᱪᱮᱫ ᱞᱮᱠᱟ ᱟᱯᱮ ᱥᱮᱫᱼᱼ ᱫᱚ ᱫᱟᱜ ᱫᱟᱭ ᱛᱚ ᱛᱟᱦᱚᱞᱮ ᱟᱨᱮᱞ ᱫᱚ ᱟᱨᱮᱞ ᱫᱟᱭ ᱥᱮ ᱵᱟᱝ ᱟᱯᱮ ᱥᱮᱫ ᱫᱚ ᱡᱟᱹᱯᱩᱫ ᱫᱤᱱ
ᱟᱨᱮᱞ ᱢᱟᱱᱮ ᱮᱠᱫᱚᱢ ᱪᱮᱫ ᱞᱤᱧ ᱞᱟᱹᱭᱟ ᱚᱲᱟᱜ ᱠᱷᱚᱱ ᱩᱰᱩᱠ ᱵᱟᱝ ᱜᱚᱱᱚᱜ ᱠᱟᱱᱟ ᱵᱩᱡ ᱫᱟᱵᱤᱱ
ᱳᱻ ᱦᱮᱸᱛᱚ
ᱟᱨᱮᱞ ᱢᱟᱱᱮ ᱯᱩᱨᱟᱹ ᱢᱟᱨᱟᱝ ᱢᱟᱨᱟᱝ ᱟᱨᱮᱞ ᱧᱩᱨᱩᱜ ᱠᱟᱱᱟ ᱵᱩᱡ ᱫᱟᱵᱤᱱ ᱪᱟᱞ ᱨᱮ ᱮᱢᱚᱱ ᱧᱩᱨᱩᱜ ᱠᱟᱱᱟ ᱢᱚᱱᱮ ᱦᱚᱭ ᱟᱹᱞᱤᱧ ᱞᱤᱧ ᱢᱚᱱᱮᱭᱫᱟ ᱪᱟᱞᱠᱳ ᱢᱚᱱᱮ ᱯᱷᱩᱴᱟᱹ ᱠᱟᱛᱮ ᱢᱚᱱᱮ ᱦᱚᱭ ᱟᱹᱞᱤᱧᱟᱜ ᱪᱮᱛᱟᱱ ᱨᱮ ᱧᱩᱨᱩᱜᱼᱟ ᱟᱨᱮᱞ ᱠᱚ ᱚᱱᱠᱟ
ᱳᱻᱚᱱᱠᱟ ᱵᱤᱱ ᱵᱷᱟᱵᱤᱭ ᱮᱫᱟ?
ᱦᱮᱸ ᱚᱱᱠᱟᱞᱤᱧ ᱵᱷᱟᱵᱤ ᱮᱫᱟ ᱟᱞᱤᱧ ᱫᱚ᱾ ᱟᱫᱚ ᱱᱚᱣᱟ ᱟᱨᱮᱞ ᱠᱷᱟᱹᱛᱤᱨ ᱵᱟᱝ ᱪᱟᱞᱟᱜ ᱠᱟᱱᱟ ᱟᱫᱚ᱾
ᱦᱮᱸᱛᱚ ᱛᱟᱦᱞᱮ ᱜᱚᱝᱠᱮ ᱟᱞᱟᱝ ᱫᱚ ᱱᱤᱛᱚᱜ ᱫᱚ ᱛᱟᱦᱚᱞᱮ ᱵᱟᱯᱞᱟ ᱱᱤᱭᱟᱹᱞᱟᱝ ᱜᱟᱞᱢᱟᱨᱟᱣ-ᱟ ᱦᱮᱥᱮ?
ᱦᱮ ᱜᱚᱝᱠᱮ ᱦᱳᱭ ᱦᱳᱭ ᱵᱟᱯᱞᱟ ᱱᱤᱭᱮ ᱜᱮ᱾
ᱡᱟᱦᱟᱸ ᱜᱚᱝᱠᱮ ᱟᱵᱚᱣᱟᱜ ᱡᱟᱦᱟᱸ ᱵᱟᱯᱞᱟ
ᱦᱳᱭ ᱦᱳᱭ
ᱡᱟᱦᱟᱸ ᱵᱟᱨᱮᱛ ᱠᱚ ᱥᱮ ᱡᱟᱦᱟᱸ ᱵᱟᱹᱨᱭᱟᱹᱛ ᱠᱚᱠᱚ ᱪᱟᱞᱟᱜ ᱫᱚ ᱪᱮᱫ ᱛᱮ ᱪᱟᱞᱟᱣ ᱞᱟᱠ ᱛᱤ ᱠᱟᱱᱟ?
ᱦᱮᱸ ᱜᱚᱝᱠᱮ ᱮᱵᱟᱨ ᱯᱟᱦᱤᱞ ᱠᱚ ᱯᱟᱦᱤᱞ ᱛᱮ ᱫᱚ ᱡᱮᱢᱚᱱ ᱜᱟᱹᱰᱤ ᱜᱷᱳᱲᱟ ᱫᱚ ᱛᱮᱨᱚᱢ ᱵᱟᱝ ᱛᱟᱦᱮᱸ ᱠᱟᱱᱟ ᱦᱳᱭ ᱥᱮ ᱠᱤᱵᱟ ᱵᱟᱹᱨᱭᱟᱹᱛ ᱠᱚ ᱡᱚᱠᱷᱚᱱ ᱠᱚ ᱪᱟᱞᱟᱜ ᱠᱟᱱ ᱛᱟᱦᱮᱸᱫ ᱦᱟᱯᱲᱟᱢ ᱠᱚ ᱛᱚᱠᱷᱚᱱ ᱫᱚ ᱵᱮᱥᱤᱨ ᱵᱷᱟᱜᱽ ᱧᱮᱞ ᱟᱠᱟᱱᱟ ᱰᱟᱝᱨᱟ ᱜᱟᱹᱰᱤ ᱵᱟᱝ ᱠᱷᱟᱱ ᱫᱚ ᱛᱟᱲᱟᱢ ᱛᱮᱜᱮ ᱠᱚ ᱪᱟᱞᱟᱜ ᱠᱟᱱ ᱛᱮ ᱥᱩᱨ ᱥᱩᱯᱩᱨᱩ ᱢᱮᱱᱠᱷᱟᱱ ᱦᱚᱭᱛᱳ ᱛᱟᱲᱟᱢ ᱛᱮᱠᱚ ᱪᱟᱞᱟᱜᱼᱟ ᱵᱩᱡ ᱫᱟᱵᱤᱱ ᱟᱨ ᱡᱩᱫᱤ ᱠᱟᱹᱴᱤᱡ ᱡᱷᱳᱞ ᱛᱮ ᱛᱟᱦᱮᱸ ᱞᱮᱱ ᱠᱷᱟᱱ ᱰᱟᱝᱨᱟ ᱜᱟᱹᱰᱤ ᱚᱱᱟ ᱛᱮᱜᱮ ᱠᱚ ᱪᱟᱞᱟᱣ ᱵᱟᱲᱟᱜ ᱠᱟᱱ ᱛᱟᱦᱮᱸᱫ ᱞᱟᱦᱟ ᱛᱮᱫᱚ ᱟᱨ ᱱᱮᱛᱟᱨ ᱢᱟᱛᱚ ᱜᱚᱴᱟ ᱜᱮ ᱜᱟᱹᱰᱤ ᱜᱷᱚᱲᱟ ᱫᱚ ᱧᱟᱢᱚᱜ ᱠᱟᱱ ᱜᱮᱭᱟ ᱮᱵᱟᱨ ᱫᱚ ᱥᱩᱨ ᱥᱩᱨ ᱵᱤᱱ ᱞᱟᱹᱭ ᱢᱟ ᱟᱨ ᱥᱟᱸᱜᱤᱧ ᱵᱤᱱ ᱢᱟ ᱜᱟᱹᱰᱤ ᱫᱚ ᱛᱟᱨᱢᱟᱱᱮ ᱞᱟᱠᱛᱤ ᱠᱟᱱ ᱜᱮᱭᱟ ᱟᱵᱤᱱᱟᱜ ᱫᱚ ᱵᱩᱡᱽ ᱫᱟ ᱵᱤᱱ ᱛᱚ᱾
ᱦᱮᱸ ᱦᱮᱸ ᱜᱟᱹᱰᱤ ᱫᱚ ᱞᱟᱹᱠᱛᱤ ᱜᱮᱭᱟ᱾
ᱦᱳᱭ ᱦᱮᱸ ᱟᱫᱚ ᱪᱮᱫ ᱞᱟᱹᱭ ᱵᱤᱱ ᱥᱮ ᱟᱹᱞᱤᱧ ᱞᱤᱧ ᱢᱚᱱᱮᱭᱟ ᱡᱮ ᱡᱟᱦᱟᱸ ᱟᱵᱚᱣᱟᱜ ᱯᱟᱹᱦᱤᱞ ᱠᱚ ᱡᱟᱦᱟᱸ ᱟᱵᱚ ᱵᱚᱱ ᱧᱮᱞ ᱟᱹᱜᱩ ᱠᱟᱫᱟ ᱵᱟ ᱚᱱᱠᱟ ᱜᱮ ᱵᱟᱹᱲᱭᱟᱹᱛ ᱫᱚ ᱪᱟᱞᱟᱜ ᱫᱚ ᱟᱹᱰᱤ ᱵᱩᱜᱤᱭᱟ ᱢᱮᱱᱠᱷᱟᱱ ᱟᱫᱚ ᱱᱮᱛᱟᱨ ᱱᱮᱛᱟᱨ ᱢᱟ ᱚᱱᱠᱟ ᱫᱚ ᱚᱠᱚᱭ ᱦᱚᱸ ᱵᱟᱝ ᱠᱚ ᱠᱚᱨᱟᱣ ᱜᱮᱭᱟ ᱥᱮ ᱵᱟᱝ ᱠᱚ ᱠᱷᱥᱤᱭᱟᱜᱼᱟ ᱵᱩᱡᱽ ᱫᱟᱵᱮᱱ᱾
ᱦᱮᱸ ᱦᱮᱸ
ᱦᱳᱭ ᱦᱳᱭ
ᱚᱱᱠᱟᱱ ᱵᱮᱯᱟᱨ ᱛᱟᱦᱚᱞᱮ ᱟᱹᱞᱤᱧ ᱫᱚᱞᱤᱧ ᱵᱟᱲᱟᱭᱟ ᱰᱟᱹᱝᱨᱤ ᱜᱟᱹᱰᱤ ᱛᱮᱜᱮ ᱪᱟᱞᱟᱣ ᱫᱚ ᱴᱷᱤᱠ-ᱟ ᱡᱟᱦᱟᱸ ᱰᱟᱝᱨᱤ ᱜᱟᱹᱰᱤ ᱛᱮ ᱪᱟᱞᱟᱣ ᱦᱩᱭᱩᱜᱼᱟ ᱡᱟᱦᱟᱸ ᱰᱟᱝᱨᱤ ᱥᱟᱞᱟᱜ ᱫᱚ ᱡᱟᱦᱟᱸ ᱵᱟᱹᱦᱩ ᱡᱟᱶᱟᱸᱭ ᱡᱟᱦᱟᱸ ᱚᱸᱰᱮ ᱡᱟᱦᱟᱸ ᱠᱚ ᱵᱮᱱᱟᱣ ᱫᱚᱠᱚ ᱪᱟᱞᱤ ᱞᱮᱠᱟ ᱠᱚ ᱵᱮᱱᱟᱣ ᱟᱠᱟᱫ ᱫᱚ ᱡᱟᱦᱟᱸ ᱪᱤᱫᱠᱟ ᱵᱷᱟᱵ ᱪᱚ ᱢᱤᱫᱴᱟᱝ ᱪᱟᱹᱞᱤ ᱞᱮᱠᱟ ᱵᱟᱠᱚ ᱵᱮᱱᱟᱣ ᱟᱠᱟᱜᱼᱟ ᱦᱮᱸ ᱥᱮ᱾
ᱦᱮᱸ ᱜᱚᱝᱠᱮ ᱵᱮᱱᱟ ᱟᱠᱚ ᱮᱠᱫᱚᱢ ᱜᱮ᱾
ᱚᱸᱰᱮ ᱠᱤᱱ ᱵᱚᱞᱚ ᱠᱚᱜᱼᱟ ᱡᱟᱦᱟᱸ ᱡᱟᱦᱟᱸ ᱡᱮ ᱢᱮᱱᱛᱮ ᱱᱟᱣᱟ ᱵᱟᱹᱦᱩ ᱛᱚ ᱟᱫᱚ ᱜᱚᱴᱟ ᱫᱷᱟᱨᱮ ᱛᱮᱠᱚ ᱮᱥᱮᱫ ᱠᱟᱜᱼᱟ ᱞᱟᱦᱟ ᱫᱷᱟᱨᱮ ᱯᱷᱟᱸᱠᱟ ᱛᱟᱦᱮᱸᱱᱟ ᱟᱨ ᱛᱟᱭᱱᱚᱢ ᱫᱷᱟᱨᱮ ᱯᱷᱟᱸᱠᱟ ᱛᱟᱦᱮᱱᱟ᱾
ᱟᱪᱪᱷᱟ ᱟᱪᱪᱷᱟ
ᱟᱨ ᱟᱹᱞᱤᱧ ᱫᱚᱞᱤᱧ ᱵᱟᱲᱟᱭᱟ ᱡᱮ ᱢᱮᱱᱛᱮ ᱴᱟᱢᱟᱠ ᱛᱩᱢᱫᱟᱜ ᱫᱚᱠᱚ ᱨᱩ ᱤᱫᱤᱭᱟᱠᱚ ᱥᱮᱨᱮᱧ ᱤᱫᱤᱭᱟᱠᱚ ᱦᱮᱸᱥᱮ᱾
ᱦᱳᱭ ᱜᱚᱝᱠᱮ ᱦᱳᱭ ᱦᱳᱭ᱾
ᱛᱟᱦᱚᱞᱮ ᱜᱚᱝᱠᱮ ᱟᱵᱤᱱ ᱫᱚ ᱥᱮᱨᱮᱧ ᱜᱟᱱ ᱫᱚᱵᱤᱱ ᱵᱟᱲᱟᱭ ᱜᱮᱭᱟ?
ᱦᱮᱸ ᱜᱚᱝᱠᱮ ᱫᱚᱝ ᱠᱚᱫᱚᱞᱤᱧ ᱥᱮᱨᱮᱧ ᱵᱟᱲᱟᱭᱮᱫ ᱜᱮᱭᱟ ᱟᱫᱚ ᱠᱟᱹᱴᱤᱡ ᱟᱹᱞᱤᱧ ᱦᱚᱸ ᱠᱟᱹᱴᱤᱡ ᱞᱤᱧ ᱜᱮᱭᱟ ᱵᱩᱡᱽ ᱫᱟᱵᱤᱱ᱾
ᱦᱮᱸ ᱛᱟᱦᱚᱞᱮ ᱜᱚᱢᱠᱮ ᱟᱹᱵᱤᱱ ᱢᱤᱫᱴᱟᱹᱝ ᱦᱩᱰᱤᱧ ᱧᱚᱜᱼᱟᱜ ᱫᱚᱝ ᱥᱮᱨᱮᱧ ᱠᱟᱛᱮᱜ ᱠᱟᱹᱴᱤᱡ ᱵᱮᱱ ᱟᱸᱡᱚᱢ ᱟᱹᱞᱤᱧ ᱠᱷᱟᱱ ᱠᱟᱹᱴᱤᱡ ᱱᱟᱯᱟᱭ ᱠᱚᱜᱼᱟ᱾
ᱟᱨ ᱜᱚᱝᱠᱮ ᱛᱟᱦᱚᱞᱮ ᱡᱚᱠᱷᱚᱱ ᱩᱱᱟᱹᱜ ᱵᱤᱱ ᱞᱟᱹᱭᱮᱫ ᱠᱷᱟᱱ ᱛᱟᱦᱚᱞᱮ ᱠᱟᱹᱴᱤᱡ ᱞᱤᱧ ᱥᱮᱨᱮᱧᱮᱫ ᱜᱮᱭᱟ ᱵᱩᱡᱽ ᱫᱟ ᱵᱤᱱ᱾ ᱦᱳᱭ ᱡᱮᱢᱚᱱ ᱟᱵᱚ ᱫᱚᱝ ᱠᱚᱨᱮ ᱵᱚᱱ ᱧᱮᱞ ᱟᱠᱟᱫᱟ ᱵᱩᱡ ᱫᱟᱵᱤᱱ ᱡᱮᱢᱚᱱ ᱫᱚᱝ ᱡᱚᱠᱷᱚᱱ ᱟᱠᱷᱲᱟᱼᱼ ᱠᱚ ᱮᱱᱮᱡ ᱵᱟᱲᱟᱭᱟ ᱥᱮ
ᱦᱮᱸ ᱦᱮᱸ
ᱮ ᱚᱱᱮ ᱛᱚᱠᱷᱚᱱ ᱫᱚᱝ ᱠᱚᱨᱮ ᱠᱚ ᱥᱮᱨᱮᱧ ᱵᱟᱲᱟᱭ ᱜᱮᱭᱟ ᱱᱚᱝᱠᱟᱛᱮ ᱟᱫᱚ ᱨᱟᱦᱟ ᱫᱚ ᱩᱱᱟᱹᱜ ᱫᱚ ᱦᱚᱭᱛᱚᱼᱼ ᱛᱚ ᱵᱟᱹᱞᱤᱧ ᱨᱟᱦᱟ ᱫᱟᱲᱮᱭᱟᱜᱼᱟ ᱮ ᱫᱚ ᱵᱩᱡᱽ ᱫᱟ ᱵᱤᱱ
ᱟᱵᱤᱱ ᱫᱚ ᱢᱟᱱᱮ ᱮᱢᱱᱤ ᱞᱟᱹᱭ ᱤᱫᱤ ᱵᱤᱱ ᱥᱮ ᱡᱟᱦᱟᱸ ᱞᱟᱹᱭ ᱞᱮᱠᱟ ᱜᱮ ᱡᱟᱦᱟᱸ ᱵᱚᱱ ᱨᱚᱲ ᱮᱫᱟ ᱚᱱᱠᱟᱜᱮ ᱞᱟᱹᱭ ᱤᱫᱤ ᱵᱤᱱ
ᱦᱚᱭ ᱚᱱᱠᱟ ᱜᱮ ᱛᱟᱦᱚᱞᱮ ᱞᱤᱧ ᱞᱟᱹᱭ ᱤᱫᱤᱭᱮᱫᱟ ᱵᱩᱡᱽ ᱫᱟ ᱵᱤᱱ ᱛᱚ
ᱦᱮᱸ ᱦᱮᱸ ᱴᱷᱤᱠ ᱜᱮᱭᱟ
ᱡᱮᱢᱚᱱ ᱟᱵᱚ ᱵᱚᱱ ᱵᱟᱰᱟᱭᱟ ᱮᱸ ᱡᱚᱠᱷᱚᱱ ᱢᱤᱫᱴᱟᱝ ᱮᱴᱟᱜ ᱟᱹᱛᱩᱨᱮ ᱡᱚᱠᱷᱚᱱ ᱢᱤᱫᱴᱟᱝ ᱵᱤᱦᱟᱹ ᱠᱚ ᱵᱟᱯᱞᱟ ᱠᱚ ᱦᱩᱭᱩᱜᱼᱟ ᱥᱮᱼᱼ ᱢᱤᱫ ᱠᱚᱲᱟᱭ ᱛᱟᱦᱮᱸ ᱠᱟᱱᱟᱭ ᱦᱳᱭᱥᱮ ᱟᱫᱚ ᱠᱚᱼᱼ ᱥᱮᱨᱮᱧᱮᱫᱟ ᱞᱟᱹᱭᱫᱟᱭ ᱡᱮ ᱪᱮᱛᱟᱱ ᱠᱩᱞᱦᱤᱨᱮᱼᱼ ᱫᱚᱝᱠᱚ ᱮᱱᱮᱡ ᱠᱟᱱᱟ ᱦᱳᱭᱥᱮ
ᱦᱮᱸ ᱦᱮᱸ
ᱟᱸ ᱛᱟᱯᱚᱨᱮ ᱢᱮᱱᱮᱫᱟ ᱱᱮᱜᱚ ᱱᱮᱜᱚ ᱥᱟᱹᱨᱤ ᱜᱮ ᱦᱚᱭ ᱥᱮ ᱟᱫᱚ ᱡᱟᱦᱟᱸᱭ ᱩᱱᱤ ᱠᱚᱲᱟ ᱨᱮᱱ ᱵᱟᱹᱦᱩ ᱵᱩᱡ ᱫᱟᱵᱤᱱ ᱛᱚ
ᱦᱮᱸ
ᱛᱠᱷᱚᱱ ᱛᱚ ᱦᱳᱲᱩᱭ ᱛᱟᱥᱮ ᱫᱟ ᱵᱩᱡ ᱫᱟᱵᱤᱱ
ᱦᱮᱸ
ᱩᱱᱤ ᱠᱚᱲᱟᱭ ᱞᱮᱫᱟ ᱪᱮᱛᱟᱱ ᱠᱩᱞᱦᱤᱨᱮ ᱫᱚᱝᱠᱚᱭ ᱮᱱᱮᱡ ᱠᱟᱱᱟ ᱦᱚᱭ ᱥᱮ ᱚᱹ ᱥᱟᱹᱨᱤᱜᱮ ᱦᱩᱲᱩ ᱛᱟᱥᱮ ᱛᱮᱜᱮᱢ ᱛᱟᱨᱟᱥᱤᱧᱟ ᱵᱩᱡ ᱫᱟ ᱵᱤᱱ ᱛᱚ
ᱮᱻᱦᱮ
ᱟᱫᱚ ᱪᱮᱛᱟᱱ ᱠᱩᱞ ᱨᱮ ᱡᱚᱠᱷᱚᱱ ᱫᱚᱝ ᱠᱚᱭ ᱮᱱᱮᱡ ᱮᱟ ᱛᱚᱠᱷᱚᱱ ᱟᱫᱚ ᱠᱚᱨᱟᱭ ᱞᱟᱹᱭ ᱫᱟ ᱚᱱᱠᱟ ᱡᱮ ᱪᱮᱛᱟᱱ ᱠᱩᱞᱤᱨᱮ ᱫᱚᱝ ᱠᱚ ᱮᱱᱮᱡ ᱠᱟᱱᱟ ᱮᱜᱳ ᱮᱜᱳ ᱥᱟᱨᱤ‌ ᱜᱮ ᱦᱩᱲᱳ ᱛᱟᱥᱮ ᱛᱮᱜᱮᱢ ᱛᱟᱨᱟ ᱥᱤᱧᱟ ᱮᱵᱟᱨ ᱡᱩᱫᱤ ᱵᱟᱹᱦᱩ ᱠᱩᱲᱤᱴᱤ ᱡᱩᱫᱤ ᱦᱩᱲᱩ ᱛᱟᱥᱟ ᱨᱮᱜᱮ ᱛᱟᱦᱮ ᱢᱟ ᱫᱚᱝ ᱮᱱᱮᱛ ᱫᱚ ᱵᱟᱹᱠᱤᱱ ᱧᱟᱢᱟ ᱥᱮ
ᱦᱮᱸ ᱦᱮᱸ
ᱚᱱᱟ ᱜᱮᱠᱤᱱ ᱢᱮᱱ ᱫᱟ ᱵᱩᱡ ᱫᱟᱵᱤᱱ ᱛᱚ
ᱦᱮᱸ ᱦᱮᱸ
ᱟᱫᱚ ᱛᱟᱨᱯᱚᱨᱮ ᱠᱚᱨᱟᱣ ᱞᱮᱫᱟ ᱡᱮ ᱱᱟᱭᱱᱟᱞᱟ ᱫᱟᱜ ᱞᱮᱠᱟ ᱦᱚᱲᱳ ᱫᱚ ᱛᱟᱥᱮ ᱢᱮ
ᱦᱮᱸ ᱦᱮᱸ
ᱵᱩᱡᱽ ᱫᱟᱵᱤᱱ
ᱦᱮᱸ ᱦᱮᱸ
ᱢᱮᱱᱮᱫᱟ ᱮᱜᱳ ᱮᱜᱳ ᱥᱟᱹᱨᱤᱜᱮ ᱢᱟᱞᱟ ᱯᱚᱛᱟᱢ ᱞᱮᱠᱟ ᱠᱩᱠᱩᱣᱟᱜ ᱢᱮ ᱵᱩᱡ ᱫᱟᱵᱤᱱ
ᱦᱮᱸ ᱦᱮᱸ ᱦᱮᱸ ᱠᱩᱠᱩ ᱢᱟᱱᱮ ᱵᱟᱹᱞᱤᱧ ᱵᱩᱡᱷᱟᱹᱣ ᱫᱟᱲᱮᱭᱟᱫᱟ
ᱟᱫᱚ ᱜᱚᱢᱠᱮ ᱠᱩᱠᱩ ᱢᱟᱱᱮ ᱛᱚ ᱟᱞᱤᱧ ᱛᱚ ᱢᱟᱱᱮ ᱫᱚ ᱱᱤᱛᱚᱜ ᱫᱚ ᱵᱟᱲᱟᱭ ᱫᱚ ᱵᱟᱲᱟᱭ ᱯᱟᱪᱩᱫ ᱛᱟᱞᱤᱧᱟ ᱟᱫᱚ ᱫᱚᱝ ᱠᱚᱠᱚ ᱥᱮᱨᱮᱧ ᱠᱟᱜ ᱟᱫᱚ ᱚᱱᱟ ᱡᱟᱦᱟᱸ ᱛᱩᱞᱩᱡ ᱞᱤᱧ ᱵᱟᱰᱟᱭᱟ ᱡᱮ ᱠᱟᱹᱴᱤᱡ ᱠᱚᱲᱟ ᱫᱚ ᱠᱟᱹᱴᱤᱡ ᱚᱸᱰᱮ ᱥᱮᱨᱮᱧ ᱛᱮ ᱞᱟᱹᱭ ᱦᱚᱪᱚᱭᱮᱫᱟ ᱡᱮ ᱦᱩᱲᱩ ᱛᱟᱥᱮᱫᱟᱢ ᱛᱟᱥᱮ ᱢᱮ ᱠᱤᱱᱛᱩ ᱟᱜ ᱦᱩᱲᱩ ᱥᱮᱴᱟ ᱚᱱᱟ ᱫᱚ ᱵᱟᱝ ᱜᱟᱱᱚᱜ ᱠᱟᱱᱟ ᱵᱩᱡᱽᱫᱟᱢ ᱟᱫᱚ ᱢᱮᱛᱟᱭ ᱠᱟᱱᱟ ᱟᱡᱨᱮᱱ ᱦᱚᱲ ᱮᱨᱟ ᱚᱲᱟᱜ ᱨᱮᱭ ᱢᱮᱛᱟᱭ ᱠᱟᱱᱟ ᱡᱮ ᱱᱚᱝᱠᱟ ᱞᱚᱜᱚᱱ ᱞᱚᱜᱚᱱ ᱢᱟᱞᱟ ᱯᱚᱛᱟᱢ ᱞᱮᱠᱟ ᱤᱭᱟᱹ ᱱᱟᱸᱭ ᱱᱟᱞᱟ ᱞᱮᱠᱟ ᱦᱳᱲᱳ ᱫᱚ ᱛᱟᱥᱮ ᱢᱮ ᱢᱟᱞᱟ ᱯᱚᱛᱟᱢ ᱠᱩᱠᱩᱣᱟᱜ ᱢᱮ ᱵᱩᱡᱫᱟᱵᱤᱱ ᱛᱚ, ᱢᱤᱫᱴᱟᱝ ᱦᱚᱨᱦᱚᱛᱟᱥᱮ ᱦᱩᱭᱩᱜ ᱢᱟ ᱟᱨ ᱫᱚᱝ ᱮᱱᱮᱡ ᱠᱤᱱ ᱧᱟᱢ ᱮᱫᱟ ᱵᱩᱡ ᱫᱟᱵᱤᱱ ᱛᱚ᱾ ᱱᱚᱝᱠᱟ ᱜᱮᱠᱚ ᱥᱮᱨᱮᱧ ᱵᱟᱲᱟᱭᱟ ᱟᱢ ᱫᱚ ᱵᱩᱡ ᱫᱟᱵᱤᱱ᱾
ᱦᱮᱸ ᱦᱮᱸ ᱦᱮᱸ ᱦᱮᱸ᱾ ᱛᱟᱦᱚᱞᱮ ᱟᱹᱞᱤᱧ ᱦᱚᱸ ᱟᱹᱞᱤᱧ ᱦᱚᱸ ᱢᱤᱫᱴᱮᱱ ᱠᱟᱹᱴᱤᱡ ᱫᱚ ᱞᱤᱧ ᱵᱟᱲᱟᱭ ᱜᱮᱭᱟ ᱢᱤᱫᱴᱟᱝ ᱵᱟᱨᱭᱟ ᱫᱚ ᱟᱫᱚ ᱩᱱᱟᱹᱜ ᱫᱚ ᱵᱟᱹᱞᱤᱧ ᱵᱟᱲᱟᱭᱟ ᱛᱟᱦᱚᱞᱮ ᱟᱞᱤᱧ ᱦᱚᱸ ᱢᱤᱫᱴᱟᱝ ᱵᱤᱱ ᱞᱮᱭᱟ ᱵᱤᱱᱟ ᱟᱵᱤᱱ ᱦᱮᱸ ᱥᱮ ᱵᱟᱝ?
ᱦᱮᱸ ᱢᱟ ᱞᱟᱹᱭᱵᱤᱱ ᱢᱟ ᱞᱮᱭᱵᱤᱱ᱾
ᱟᱫᱚ ᱨᱟᱦᱟ ᱫᱚ ᱵᱟᱹᱞᱤᱧ ᱨᱟᱦᱟ ᱫᱟᱲᱮᱭᱟᱜᱼᱟ ᱮᱢᱱᱤ ᱞᱟᱹᱭ ᱞᱮᱠᱟ ᱜᱮᱞᱤᱧ ᱞᱟᱹᱭ ᱫᱟᱞᱤᱧ ᱦᱮᱸᱥᱮ᱾
ᱞᱮ ᱵᱤᱱ ᱢᱟ᱾
ᱟᱫᱚ ᱠᱟ ᱟᱫᱚ ᱚᱱᱟᱜᱮ ᱫᱤᱥᱟᱹ ᱡᱟᱦᱟᱸ ᱞᱮᱠᱟ ᱦᱤᱡᱩᱜ ᱠᱟᱱᱟ ᱚᱱᱠᱟᱜᱮ ᱠᱟᱹᱴᱤᱡ ᱡᱩᱫᱤ ᱵᱷᱩᱞ ᱠᱚᱜᱼᱟ ᱛᱟᱦᱚᱞᱮ ᱚᱱᱟᱜᱮ ᱠᱟᱹᱴᱤᱡ ᱟᱹᱵᱤᱱ ᱵᱤᱱ ᱫᱤᱥᱟᱹ ᱠᱮᱞᱤᱧᱟ ᱦᱮᱸᱥᱮ᱾
ᱦᱳᱭ ᱦᱳᱭ ᱦᱳᱭ᱾
ᱢᱟᱱᱮ ᱵᱟᱯᱞᱟ ᱚᱲᱟᱜ ᱦᱩᱭᱩᱜ ᱠᱟᱱᱟ ᱥᱮ ᱵᱟᱯᱞᱟ ᱚᱲᱟᱜ ᱦᱩᱭ ᱠᱟᱛᱮ ᱚᱸᱰᱮ ᱫᱚᱝ ᱠᱚ ᱮᱱᱮᱡ ᱠᱟᱱᱟ᱾
ᱟᱪᱪᱷᱟ ᱟᱪᱪᱷᱟ᱾
ᱫᱚᱝ ᱮᱱᱮᱡ ᱠᱷᱟᱱᱜᱮ ᱛᱟᱨᱯᱚᱨᱮ ᱢᱟᱱᱮ ᱤᱭᱟᱹ ᱠᱚᱠᱚ ᱥᱮᱨᱮᱧ ᱫᱟᱠᱚ ᱡᱟᱦᱟᱸ ᱵᱟᱨᱮᱛ ᱠᱚ ᱠᱚ ᱥᱮᱨᱮᱧ ᱫᱟᱠᱚ
ᱟᱪᱪᱷᱟ ᱟᱪᱪᱷᱟ᱾
ᱵᱟᱨᱮᱛ ᱠᱚᱠᱚ ᱥᱮᱨᱮᱧ ᱫᱟᱠᱚ, ᱦᱟᱯᱮ ᱪᱮᱫ ᱠᱚ ᱥᱮᱨᱮᱧ ᱫᱟ ᱦᱟᱯᱮ ᱫᱤᱥᱟᱹ ᱦᱤᱲᱤᱧ ᱫᱟᱞᱤᱧ ᱪᱮᱫ ᱠᱟ ᱜᱮ ᱢᱟᱱᱮ ᱴᱟᱴᱠᱟ ᱴᱟᱴᱠᱟ ᱞᱤᱧ ᱫᱤᱥᱟᱹᱣ ᱜᱚᱫ ᱠᱟᱱᱟ, ᱟᱨ ᱴᱟᱴᱠᱟ ᱴᱟᱴᱠᱟ ᱟᱞᱤᱧ ᱦᱤᱲᱤᱧ ᱜᱚᱫ ᱠᱟᱜ ᱠᱟᱱᱟ᱾
ᱟᱨ ᱚᱱᱠᱟ ᱵᱟᱝ ᱪᱤᱠᱹᱟ ᱢᱟ ᱞᱹᱭ ᱵᱤᱱ ᱢᱟ ᱫᱤᱥᱟᱹᱭ ᱵᱤᱱ᱾
ᱟᱫᱚ ᱫᱤᱥᱟᱹᱜᱮ ᱫᱤᱥᱟᱹ ᱫᱚ ᱵᱟᱹᱞᱤᱧ ᱫᱤᱥᱟᱹ ᱫᱟᱲᱮᱭᱟᱜ ᱠᱟᱱ ᱫᱟ ᱞᱤᱧ ᱦᱤᱲᱤᱧ ᱜᱚᱫ ᱫᱟᱹᱞᱤᱧ᱾ ᱢᱟᱱᱮ ᱚᱱᱟ ᱫᱚ ᱢᱟᱱᱮ ᱡᱟᱦᱟᱸ ᱴᱟᱢᱟᱠ ᱛᱩᱢᱫᱟᱜ ᱨᱩ ᱟᱸᱡᱚᱢ ᱞᱮᱠᱷᱟᱱ ᱜᱮ ᱚᱱᱟ ᱫᱚ ᱫᱤᱥᱟᱹᱜᱼᱟ ᱦᱮᱸᱥᱮ ᱵᱟᱝ?
ᱦᱮᱸᱛᱚ ᱚᱱᱟ ᱢᱟ ᱠᱟᱛᱷᱟ ᱠᱟᱱ ᱜᱮᱭᱟ ᱜᱚᱢᱠᱮ᱾
ᱦᱩᱸ ᱦᱩᱸ᱾ ᱚᱱᱟ ᱠᱷᱟᱹᱛᱤᱨ ᱜᱮ ᱟᱹᱞᱤᱧ ᱫᱚ ᱫᱤᱥᱟᱹ ᱫᱚ ᱵᱟᱹᱞᱤᱧ ᱫᱤᱥᱟᱹ ᱫᱟᱲᱮᱭᱟᱜ ᱠᱟᱱᱟ ᱩᱱᱟᱹᱜ ᱫᱚ᱾ ᱟᱫᱚ ᱪᱮᱜ ᱞᱤᱧ ᱞᱟᱹᱭᱟ ᱟᱫᱚ ᱟᱹᱞᱤᱧ ᱟᱨ ᱢᱤᱫᱴᱟᱝ ᱞᱤᱧ ᱫᱤᱥᱟᱹ ᱠᱮᱫᱟ ᱦᱮᱸᱥᱮ
ᱦᱳᱭ ᱜᱚᱢᱠᱮ ᱢᱟ ᱞᱟᱹᱭ ᱵᱤᱱ᱾
ᱡᱚᱠᱷᱚᱱ ᱩᱱᱤ ᱢᱟᱱᱮ ᱡᱚ
ᱦᱳᱭ ᱜᱚᱫᱠᱮ᱾
ᱦᱮᱞᱳ ᱴᱟᱣᱟᱨ ᱠᱟᱹᱴᱤᱡ ᱮ ᱴᱟᱣᱟᱨ ᱠᱟᱹᱴᱤᱡ ᱮ ᱯᱨᱳᱚᱵᱞᱮᱢ ᱮᱫ ᱛᱟᱵᱤᱱᱟᱭ᱾
ᱦᱮᱸ ᱜᱚᱝᱠᱮ ᱢᱟ ᱱᱤᱛᱳᱜ ᱱᱤᱛᱳᱜ ᱴᱷᱤᱠ ᱜᱮᱭᱟ ᱜᱚᱝᱠᱮ?
ᱨᱚᱲ ᱠᱟᱹᱴᱤᱡ ᱜᱮᱫᱚᱜ ᱠᱟᱱ ᱛᱟᱵᱤᱱᱟ ᱠᱟᱹᱴᱤᱡ ᱦᱟᱞᱠᱟ ᱦᱟᱞᱠᱟ ᱠᱟᱴᱤᱡ ᱥᱟᱭᱤᱰᱚᱜ ᱵᱤᱱ ᱠᱟᱹᱴᱤᱡ ᱱᱟᱯᱟᱭ ᱠᱚᱜᱼᱟ᱾
ᱜᱚᱝᱜᱮ ᱱᱤᱛᱚᱜ ᱴᱷᱤᱠ ᱜᱮᱭᱟ ᱜᱚᱝᱠᱮ?
ᱦᱮᱸ ᱦᱮᱸ ᱱᱤᱛᱹᱜ ᱴᱷᱤᱠ ᱜᱮᱭᱟ᱾
ᱦᱮᱸ ᱜᱚᱢᱠᱮ
ᱡᱚᱠᱷᱚᱱ ᱡᱚᱠᱷᱚᱱ ᱩᱱᱤ ᱡᱟᱶᱟᱭ ᱠᱚᱲᱟᱭ ᱦᱮᱸᱥᱮ ᱥᱮᱨᱮᱧᱟᱭ ᱢᱟᱱᱮ ᱟᱡ ᱵᱟᱹᱦᱩᱭ ᱥᱮᱨᱮᱧ ᱟᱭᱟᱭ,
ᱟᱪᱪᱷᱟ ᱟᱪᱪᱷᱟ᱾
ᱦᱩᱸ ᱢᱤᱞᱚᱱ ᱢᱤᱞᱚᱱ ᱴᱟᱺᱰᱤ ᱨᱮ ᱛᱟᱞᱟ ᱢᱤᱞᱚᱱ ᱴᱟᱺᱰᱤ ᱨᱮ,
ᱦᱳᱭ ᱦᱳᱭ,
ᱞᱚᱠᱟ ᱜᱩᱴᱤᱞᱟᱝ ᱠᱷᱮᱞ ᱞᱮᱫᱟ,
ᱦᱳᱭ ᱦᱳᱭ ᱟᱪᱪᱷᱟ ᱟᱪᱪᱷᱟ,
ᱢᱟᱱᱮ ᱱᱚᱣᱟ ᱠᱟᱛᱷᱟ ᱛᱮᱫᱚ ᱟᱹᱵᱤᱱ ᱵᱤᱱ ᱵᱩᱡᱷᱟᱹᱣ ᱫᱟᱲᱮᱭᱟᱜ ᱠᱟᱱᱟ ᱚᱠᱚᱭ ᱛᱟᱠᱤᱱ ᱞᱳᱠᱟ ᱜᱩᱴᱤ ᱠᱤᱱ ᱠᱷᱮᱞ ᱞᱮᱫᱟ,
ᱦᱳᱭ ᱦᱳᱭ ᱦᱳᱭ,
ᱞᱮᱭ ᱵᱤᱱ ᱚᱠᱚᱭ ᱛᱟᱠᱤᱱ ᱞᱚᱠᱟ ᱜᱚᱴᱤ ᱠᱤᱱ ᱠᱷᱮᱞ ᱞᱮᱫᱟ,
ᱚᱱᱟ ᱡᱮ ᱢᱤᱞᱚᱱ ᱢᱤᱞᱚᱱ ᱴᱟᱺᱰᱤ ᱨᱮ ᱞᱚᱠᱷᱟ ᱠᱚᱴᱤ ᱞᱟᱝ ᱠᱷᱮᱞ ᱞᱮᱫᱟ,
ᱦᱮᱸ
ᱱᱚᱣᱟ ᱫᱚ ᱡᱟᱶᱟᱭ ᱠᱚᱲᱟ ᱞᱟᱹᱭ ᱫᱟ ᱥᱮ ᱪᱮᱫ,
ᱦᱮᱸ ᱦᱮᱸ ᱡᱟᱶᱟᱭ ᱠᱚᱲᱟᱭ ᱞᱟᱹᱭ ᱮᱫᱟ,
ᱟᱪᱪᱷᱟ ᱟᱪᱪᱷᱟ,
ᱦᱮᱸ ᱛᱟᱨᱯᱚᱨᱮ ᱡᱟᱶᱟᱭ ᱠᱚᱲᱟᱭ ᱞᱟᱹᱭᱫᱟ ᱟᱢᱮᱢ ᱫᱟᱲᱮᱜ ᱨᱮᱫᱚᱩᱧ ᱥᱟᱭᱟ ᱢᱮᱭᱟ ᱥᱟᱹᱲᱤ ᱠᱮᱢᱟ,
ᱟᱪᱪᱷᱟ ᱟᱪᱪᱷᱟ,
ᱢᱟᱱᱮ ᱡᱟᱶᱟᱭ ᱠᱚᱲᱟ ᱞᱟᱹᱭᱫᱟᱭ ᱡᱮ ᱟᱢᱮᱢ ᱢᱟᱱᱮ ᱩᱱᱤ ᱵᱟᱹᱦᱩ ᱠᱩᱲᱤ ᱟᱡᱨᱮᱱ ᱵᱟᱹᱦᱩ ᱢᱮᱛᱟᱭ ᱠᱟᱱᱟᱭ ᱡᱮ, ᱟᱢᱮᱢ ᱫᱟᱲᱮᱜ ᱨᱮᱫᱚ ᱥᱟᱭᱟ ᱠᱮᱢᱟ ᱥᱟᱹᱲᱤ ᱠᱮᱢᱟ,
ᱟᱪᱪᱷᱟ ᱟᱪᱪᱷᱟ,
ᱤᱧᱤᱧ ᱫᱟᱲᱮᱜ ᱨᱮᱫᱩᱧ ᱤᱫᱤ ᱢᱮᱭᱟ, ᱢᱟᱱᱮ ᱱᱚᱣᱟ ᱠᱟᱛᱷᱟᱭ ᱞᱟᱹᱭᱟᱭ ᱠᱟᱱᱟ, ᱦᱳᱭ ᱢᱟᱱᱮ ᱡᱩᱫᱟᱹᱫ ᱟᱡ ᱮ ᱫᱟᱹᱲᱮᱭ ᱱᱟᱭ ᱟᱫᱚᱭ ᱟᱹᱜᱩ ᱠᱤᱫᱤᱭᱟ
ᱚ- ᱟᱪᱪᱷᱟ ᱟᱪᱪᱷᱟ ᱟᱪᱪᱷᱟ,
ᱱᱚᱣᱟ ᱠᱟᱛᱷᱟ ᱫᱚ ᱱᱚᱣᱟ ᱜᱮ ᱞᱟᱹᱭᱳᱹᱜ ᱠᱟᱱᱟ,
ᱦᱳᱭ ᱦᱳᱭ,
ᱛᱟᱦᱞᱮ ᱱᱚᱣᱟ ᱠᱚᱫᱚ ᱡᱚᱠᱷᱚᱱ ᱟᱢ, ᱵᱟᱯᱞᱟ ᱚᱲᱟᱜ ᱮᱢ ᱪᱟᱞᱟᱜᱼᱟ ᱡᱟᱦᱟᱸ ᱜᱟᱛᱮ ᱠᱚᱲᱟ ᱠᱚᱣᱟᱜ ᱵᱟᱯᱞᱟ ᱚᱲᱟᱜ ᱮᱢ ᱪᱟᱞᱟᱜᱼᱟ ᱛᱚᱠᱷᱚᱱ ᱟᱢ ᱞᱟᱹᱭ ᱠᱟᱛᱮ ᱡᱮᱢ, ᱛᱮ ᱡᱮᱦᱮᱸᱛᱩ ᱡᱟᱦᱟᱸᱭ ᱜᱟᱛᱮ ᱠᱚᱲᱟ ᱦᱤᱥᱟᱹᱵ ᱛᱮ ᱟᱢ ᱱᱚᱣᱟᱢ ᱥᱮᱨᱮᱧ ᱫᱟᱲᱮᱭᱟᱜᱼᱟ ᱡᱮᱢᱚᱱᱛᱮ, ᱟᱢ, ᱡᱚᱠᱷᱚᱱ ᱟᱢ ᱵᱟᱹᱦᱩᱢ ᱢᱮᱛᱟᱭᱟ ᱛᱟᱨᱯᱚᱨᱮ ᱚᱱᱟ ᱥᱮᱨᱮᱧ ᱮᱢ ᱮᱦᱚᱵ ᱞᱮᱠᱷᱟᱱ ᱜᱮ ᱚᱱᱟ ᱫᱚ, ᱜᱟᱱᱚᱜᱼᱟ,
ᱟᱪᱪᱷᱟ ᱟᱪᱪᱷᱟ,
ᱵᱟᱝ-ᱟ ᱡᱮᱦᱮᱛᱩ ᱟᱢᱜᱮ ᱠᱤᱨᱤᱧ ᱦᱩᱭᱩᱜ ᱛᱟᱢᱟ ᱚᱱᱟ ᱫᱚ ᱢᱟᱱᱮ, ᱵᱟᱝ ᱜᱟᱱᱚᱜᱼᱟ ᱢᱟᱱᱮ ᱟᱢ ᱟᱢᱨᱮᱱ ᱜᱟᱛᱮ ᱠᱚᱲᱟ ᱴᱷᱮᱱ ᱥᱮ ᱡᱟᱦᱟᱸᱭ ᱟᱢ ᱫᱟᱫᱟ ᱴᱷᱮᱱ, ᱥᱮ ᱡᱟᱦᱟᱸᱭ ᱴᱷᱮᱱ ᱜᱮ ᱦᱮᱸ ᱥᱮ ᱵᱟᱝ ᱪᱟᱞᱟᱣᱱᱟ ᱟᱢ ᱫᱟᱫᱟ ᱴᱷᱮᱱ ᱡᱟᱦᱟᱸᱭ ᱠᱚ ᱞᱟᱸᱫᱟ ᱜᱟᱱᱚᱜ ᱞᱮᱠᱟ ᱦᱮᱸ ᱥᱮ ᱵᱟᱝ,
ᱟᱪᱪᱷᱟ ᱟᱪᱪᱷᱟ ᱦᱮᱸ ᱦᱮᱸ ᱠᱟᱛᱷᱟ ᱠᱟᱱᱟ,
ᱟᱫᱚ ᱜᱟᱛᱮ ᱠᱚᱲᱟ ᱴᱷᱮᱱ ᱫᱚᱚᱢ ᱥᱮᱨᱮᱧ ᱫᱟᱲᱮᱭᱟᱜ ᱜᱮᱭᱟ ᱟᱢᱫᱟ ᱴᱷᱮᱱ ᱦᱚᱸᱢ ᱥᱮᱨᱮᱧ ᱫᱟᱲᱮᱭᱟᱜ ᱜᱮᱭᱟ ᱦᱮᱸ ᱥᱮ,
ᱦᱳᱭᱛᱳ
ᱢᱟᱱᱮ ᱵᱟᱹᱦᱩ ᱦᱤᱞᱤ ᱥᱮᱢ ᱞᱟᱸᱫᱟ ᱫᱟᱲᱮᱭᱟᱭ ᱜᱮᱭᱟ ᱦᱮᱸ ᱥᱮ ᱵᱟᱝ,
ᱦᱳᱭ ᱜᱚᱢᱠᱮ ᱦᱚᱭ ᱦᱚᱭ,
ᱟᱫᱚ ᱚᱱᱟᱜᱮ ᱚᱱᱟᱢ ᱥᱮᱨᱮᱧ ᱜᱚᱫ ᱠᱮᱫᱟ ᱡᱮ ᱢᱮᱱᱛᱮ, ᱢᱟᱱᱮ ᱚᱱᱠᱟᱢ ᱥᱮᱨᱮᱧ ᱞᱮᱠᱷᱟᱱ ᱜᱮ ᱚᱱᱟ ᱫᱚ ᱜᱟᱱ ᱮᱱᱟ,
ᱮᱠᱫᱚᱢ ᱮᱠᱫᱚᱢ,
ᱛᱟᱦᱞᱮ ᱟᱵᱤᱱ ᱟᱨ ᱢᱤᱫᱴᱟᱱ ᱥᱮᱨᱮᱧ ᱵᱤᱱ ᱞᱟᱹᱭ ᱞᱮᱠᱷᱟᱱ ᱱᱟᱯᱟᱭ ᱠᱚᱜᱼᱟ,
ᱦᱮᱸ ᱜᱚᱝᱠᱮ ᱫᱤᱥᱟᱹ ᱫᱚ ᱦᱤᱡᱩᱜ ᱠᱟᱱ ᱜᱮᱭᱟ ᱵᱟᱝ ᱫᱚ ᱵᱟᱝ ᱜᱚᱝᱠᱮ,
ᱛᱟᱦᱞᱮ ᱞᱟᱹᱭ ᱵᱤᱱ,
ᱮᱸ ᱟᱵᱤᱱ ᱵᱤᱱ ᱟᱸᱡᱚᱢ ᱟᱠᱟᱫᱟ,
ᱦᱩᱸ ᱦᱩᱸ᱾
ᱮ ᱱᱚᱣᱟ ᱫᱚ ᱡᱟᱢᱟᱭ ᱠᱚᱲᱟ ᱜᱮ ᱥᱮᱨᱮᱧ ᱮᱫᱟ ᱵᱩᱡ ᱫᱟᱵᱤᱱ ᱛᱚ᱾
ᱦᱩᱸ ᱦᱩᱸ᱾
ᱡᱟᱣᱟᱸᱭ ᱠᱚᱲᱟᱭ ᱞᱟᱹᱭᱟᱫᱟ ᱡᱮ ᱫᱟᱲᱮ ᱪᱮᱛᱟᱱ ᱨᱮᱢᱟ ᱯᱚᱛᱟᱢ ᱠᱤᱱ ᱨᱟᱨᱟᱜ ᱠᱟᱱ ᱱᱟ ᱨᱟᱨᱟᱜ ᱠᱟᱱ᱾
ᱦᱮᱸ ᱫᱟᱨᱮ ᱪᱮᱛᱟᱱ ᱨᱮ ᱪᱮᱫ ᱫᱟᱨᱮ ᱪᱮᱛᱟᱱ ᱨᱮᱠᱤᱱ ᱨᱟᱨᱟᱜ ᱠᱟᱱᱟ ᱜᱚᱝᱠᱮ?
ᱜᱚᱝᱠᱮ ᱱᱚᱣᱟ ᱫᱚ ᱵᱟᱲᱮ ᱫᱟᱨᱮ ᱦᱚᱸ ᱵᱤᱱ ᱞᱟᱹᱭ ᱫᱟᱲᱮᱜᱼᱟ, ᱱᱚᱣᱟ ᱢᱟᱜ ᱫᱟᱨᱮ ᱦᱚᱸ ᱵᱤᱱ ᱞᱟᱹᱭ ᱫᱟᱲᱮᱜᱼᱟ ᱩᱞ ᱫᱟᱨᱮ ᱦᱚᱸ ᱠᱚ ᱵᱤᱱ ᱞᱟᱹᱭ ᱫᱟᱲᱮᱜᱼᱟ, ᱵᱩᱡᱽ ᱫᱟᱵᱤᱱ ᱛᱚ᱾
ᱦᱮᱸ ᱦᱮᱸ᱾
ᱞᱮᱫᱟᱭ ᱡᱮ ᱫᱟᱨᱮ ᱪᱮᱛᱟᱱ ᱨᱮᱢᱟ ᱯᱚᱛᱟᱢ ᱠᱤᱱ ᱨᱟᱨᱟᱜ ᱠᱟᱱ ᱨᱟᱨᱟᱜ ᱠᱟᱱ᱾ ᱢᱟ ᱜᱟ ᱞᱟᱹᱭᱟᱹᱧ ᱢᱤᱧ ᱥᱳᱨᱚᱜ-ᱟ ᱥᱮ ᱵᱟᱝ?
ᱦᱮᱸ ᱦᱮᱸ ᱢᱟᱱᱮ ᱱᱚᱣᱟ ᱫᱚ ᱢᱟᱱᱮ ᱟᱡᱨᱮᱱ ᱵᱟᱹᱦᱩᱭ ᱥᱮᱨᱮᱧ ᱟᱭ ᱠᱟᱱᱟ᱾
ᱢᱟᱱᱮ ᱟᱡ ᱵᱟᱹᱦᱩᱭ ᱥᱮᱨᱮᱧ-ᱟᱭ ᱠᱟᱱᱟ, ᱵᱚᱡᱽ ᱫᱟᱵᱤᱱ ᱛᱚ?
ᱦᱮᱸ ᱦᱮᱸ᱾
ᱟᱫᱚ ᱡᱟᱶᱟᱭ ᱠᱚᱲᱟ ᱱᱚᱣᱟ ᱦᱚᱸᱭ ᱞᱟᱹᱭᱫᱟ ᱡᱮ ᱵᱩᱲᱥᱤ ᱥᱮᱸᱜᱮᱞ ᱞᱮᱠᱟ ᱡᱤᱣᱤ ᱢᱟ ᱞᱚᱜ ᱠᱟᱱ ᱞᱚᱜ ᱠᱟᱱ᱾
ᱦᱮᱸ ᱦᱮᱸ᱾
ᱟᱡ ᱵᱟᱹᱦᱩᱭ ᱠᱩᱞᱤᱭᱮ ᱠᱟᱱᱟ ᱢᱟ ᱜᱟᱛᱮ ᱞᱟᱹᱭᱟᱹᱧ ᱢᱮ ᱟᱹᱰᱤᱜᱟᱛᱮᱫ ᱵᱟᱝ᱾ ᱵᱩᱡᱽ ᱫᱟᱵᱤᱧ? ᱱᱚᱝᱠᱟ ᱟᱫᱚᱭ ᱥᱮᱨᱮᱧᱟᱭ ᱠᱟᱱᱟ᱾ ᱵᱩᱡᱽ ᱫᱟᱵᱤᱱ? ᱡᱚᱠᱷᱚᱱ ᱟᱫᱚ ᱟᱹᱜᱩ ᱠᱮᱫᱮᱭᱟ ᱚᱲᱟᱜ ᱛᱮ ᱵᱟᱝ, ᱟᱫᱚ ᱛᱚᱠᱷᱚᱱ, ᱥᱮᱨᱮᱧ ᱟᱭ ᱠᱟᱱᱟ ᱱᱚᱣᱟ ᱥᱮᱨᱮᱧ ᱴᱟᱜ ᱟᱨᱠᱤ᱾
ᱦᱩᱸ ᱦᱩᱸ ᱦᱩᱸ᱾ ᱚ ᱚᱱᱠᱟᱱ ᱠᱟᱛᱷᱟ ᱛᱟᱞᱦᱮ᱾
ᱦᱳᱭ ᱜᱚᱝᱠᱮ᱾
ᱛᱟᱞᱦᱮ ᱚᱱᱟ ᱠᱷᱟᱱ ᱜᱮ ᱛᱟᱞᱦᱮ ᱟᱹᱞᱤᱧ ᱢᱤᱫᱴᱟᱝ ᱞᱤᱧ ᱫᱤᱥᱟᱹ ᱠᱮᱫᱟ ᱟᱹᱞᱤᱧ ᱞᱤᱧ ᱞᱟᱹᱭ ᱟᱹᱵᱤᱧ ᱜᱮ, ᱦᱮᱸ ᱥᱮ?
ᱦᱮᱸ ᱢᱟ ᱞᱟᱹᱭ ᱵᱤᱱ᱾
ᱢᱟᱱᱮ ᱱᱚᱣᱟ ᱫᱚ ᱢᱟᱱᱮ ᱱᱚᱣᱟ ᱫᱚ ᱥᱮᱨᱮᱧ ᱫᱟᱠᱚ ᱢᱟᱱᱮ ᱡᱟᱦᱟᱸ ᱵᱟᱯᱞᱟ ᱠᱚᱨᱮ, ᱦᱮᱸ ᱥᱮ?
ᱟᱪᱪᱷᱟ ᱟᱪᱪᱷᱟ᱾
ᱚᱱᱮ ᱵᱟᱯᱞᱟ ᱠᱚᱨᱮ ᱡᱟᱦᱟᱸ ᱟᱡ ᱵᱟᱹᱦᱩᱭ ᱥᱮᱨᱮᱧ ᱫᱟ, ᱟᱡ